ᱦᱳᱭ, ᱦᱳᱭ, ᱡᱚᱦᱟᱨ ᱜᱮ᱾ ᱪᱮᱫ ᱠᱚᱯᱮ ᱪᱤᱠᱟᱹ ᱵᱟᱲᱟᱭᱫᱟ?
ᱦᱮ, ᱪᱮᱫ ᱦᱚᱸ ᱵᱟᱝ᱾
ᱚ᱾
ᱦᱩᱸ᱾
ᱡᱚᱢ ᱵᱟᱲᱟ ᱠᱚ ᱦᱩᱭᱱᱟ ᱥᱮ ᱵᱟᱝ ᱛᱟᱦᱚᱞᱮ?
ᱡᱚᱢ ᱵᱟᱲᱟ ᱫᱚ ᱟᱹᱣᱨᱤ ᱦᱩᱭᱩᱜ-ᱟ᱾
ᱳ᱾
ᱦᱮᱸ᱾
ᱴᱟᱯ ᱪᱮᱫ ᱴᱚᱯᱤᱠ ᱞᱟᱝ ᱜᱚᱞᱯᱷᱚᱭᱟ?
ᱟᱪᱪᱷᱟ, ᱟᱹᱵᱤᱱ ᱜᱮ ᱱᱟᱜ ᱢᱟ ᱪᱮᱫ ᱥᱟᱛᱟᱢ ᱠᱚ ᱵᱤᱱ ᱩᱭᱦᱟᱹᱨ ᱟᱠᱟᱫ ᱠᱷᱟᱱ ᱦᱟᱜ ᱾
ᱟᱹᱞᱤᱧ ᱫᱚ ᱪᱮᱫ ᱴᱚᱯᱤᱠ ᱞᱤᱧ ᱜᱚᱞᱯᱚᱭᱟ ᱟᱹᱞᱤᱧ ᱵᱟᱞᱤᱧ ᱫᱤᱥᱟᱹᱭᱮᱫᱟ ᱾ ᱚ ᱛᱟᱦᱞᱮ ᱟᱯᱮ ᱤᱭᱟᱹ, ᱟᱯᱮ ᱥᱮᱫ ᱢᱟᱱᱮ ᱦᱩᱲᱩ ᱨᱚᱦᱚᱭ ᱠᱚ ᱦᱩᱭᱮᱱᱟ ᱥᱮ ᱵᱟᱝ? ᱥᱟᱹᱛ ᱛᱷᱟᱠᱟ ᱠᱚ
ᱵᱟᱞᱤᱧ ᱟᱡᱚᱢ ᱞᱮᱜ-ᱟ ᱾
ᱞᱟᱹᱭᱮᱤᱧ ᱦᱩᱲᱩ ᱨᱚᱦᱚᱭ ᱠᱚ ᱦᱩᱭᱮᱱ ᱛᱟᱯᱮᱭᱟ ᱥᱮ ᱵᱟᱝ?
ᱩᱸ ᱦᱚᱸᱧ ᱤᱱᱠᱟᱹ ᱪᱟᱹᱞᱩ ᱵᱟᱲᱟ ᱟᱠᱟᱱᱟ ᱛᱚᱢ ᱟᱹᱣᱨᱤ ᱯᱩᱨᱟᱹᱜ ᱱᱟᱸᱜ ᱫᱟᱜ ᱠᱚ ᱵᱟᱝ ᱡᱟᱹᱲᱤᱭ ᱫᱟᱭ ᱥᱮ ᱾
ᱦᱚᱭ ᱾
ᱫᱚᱢᱮ ᱥᱤᱛᱩᱝ ᱮᱫᱟᱭ, ᱮᱱᱠᱷᱟᱱ ᱢᱟ ᱵᱟᱝ ᱦᱩᱭᱩᱜ ᱠᱟᱱᱟ ᱦᱟᱸᱜ ᱾ ᱠᱟᱹᱢᱤ ᱠᱚᱢᱟᱼᱼ
ᱚ ᱱᱚᱱᱛᱮ ᱦᱚᱸ ᱚᱱᱠᱟ ᱜᱮ ᱾
ᱟᱪᱪᱷᱟ, ᱦᱮᱸ ᱦᱮᱸ ᱾
ᱠᱷᱩᱵᱤ ᱠᱚᱢᱮ ᱫᱟᱜ ᱡᱟᱹᱲᱤᱭᱮᱫᱟᱭ ᱟᱨ ᱫᱚᱢᱮ ᱥᱤᱛᱩᱝ ᱫᱟᱭ ᱾
ᱦᱩᱸ ᱦᱩᱸ
ᱦᱚᱭ ᱾
ᱟᱪᱪᱷᱟ ᱜᱚᱢᱠᱮ, ᱟᱯᱮ ᱫᱚ ᱵᱤᱨ ᱫᱤᱥᱚᱢ ᱥᱮ ᱵᱤᱞᱟᱹᱛ ᱫᱤᱥᱚᱢ ᱠᱟᱱᱟ ᱱᱟᱸᱜ?
ᱟᱞᱮ ᱫᱚ ᱵᱤᱨ ᱫᱤᱥᱚᱢ ᱾
ᱟᱪᱪᱷᱟ ᱾
ᱦᱚᱭ ᱾
ᱦᱮᱸ ᱛᱚ ᱾
ᱟᱯᱮ ᱫᱚ?
ᱟᱞᱮ ᱫᱚ ᱱᱟᱸᱜ ᱪᱮᱫ ᱞᱮᱠᱟ ᱞᱟᱹᱭᱟ ᱵᱤᱨ ᱢᱟ ᱥᱩᱨ ᱨᱮᱢᱟ ᱵᱟᱹᱱᱩᱜ ᱟᱠᱟᱫ ᱦᱟᱜ ᱥᱟᱺᱜᱤᱧ ᱧᱚᱜ ᱜᱮᱭᱟ ᱞᱮ ᱟᱞᱮ ᱫᱚ ᱾
ᱚᱸ
ᱦᱩᱸ ᱮᱱᱠᱷᱟᱱ ᱢᱟ ᱱᱟᱸᱜ ᱡᱤᱞᱤ ᱠᱚ ᱞᱟᱹᱭᱟ ᱩᱫ ᱠᱳ ᱯᱩᱴᱠᱟᱹ ᱠᱚ ᱢᱟᱯᱮ ᱟᱨ ᱟᱹᱜᱩ ᱠᱚᱜᱮᱭᱟ ᱥᱮ?
ᱦᱳᱭ ᱾
ᱦᱮᱸᱛᱚ, ᱞᱟᱹᱭᱟ ᱠᱚ ᱵᱤᱨ ᱫᱤᱥᱚᱢ ᱫᱚ ᱟᱹᱰᱤ ᱠᱚ ᱧᱟᱢᱚᱜᱼᱟ ᱾
ᱦᱳᱭ ᱧᱟᱢᱚᱜ ᱜᱮᱭᱟ ᱵᱤᱨ ᱫᱤᱥᱚᱢ ᱫᱚ ᱾
ᱢᱤᱫᱴᱟᱝ ᱾ ᱟᱨ ᱟᱯᱮ ᱥᱮᱱ ᱫᱚ ᱚᱱᱠᱟ ᱪᱮᱫ ᱠᱚ ᱪᱟᱥᱼᱼ ᱠᱚ ᱢᱟᱱᱮᱧ ᱦᱩᱲᱩ ᱠᱚ ᱵᱟᱫ ᱠᱟᱛᱮᱫ ᱟᱨ ᱪᱮᱫ ᱠᱚ ᱚᱱᱠᱟ ᱪᱟᱥ ᱠᱚ ᱦᱩᱭᱩᱜᱼᱟ?
ᱥᱚᱵᱽᱡᱤ ᱠᱚ ᱾
ᱟᱪᱪᱷᱟ ᱾
ᱦᱳᱭ ᱢᱟᱱᱮ ᱥᱚᱵᱽᱡᱤ ᱠᱚ ᱵᱮᱥᱤ ᱪᱚᱞᱛᱤ ᱛᱟᱦᱮᱱᱟ ᱪᱟᱥ ᱫᱚ ᱾
ᱟᱪᱪᱷᱟ ᱾
ᱦᱮᱸ ᱮᱴᱟᱜ ᱠᱤᱪᱷᱩ ᱫᱚ ᱵᱟᱠᱚ ᱨᱚᱦᱚᱭ ᱵᱟᱲᱟᱭ ᱜᱮᱭᱟ, ᱚᱱᱟ ᱠᱚᱜᱮ ᱥᱚᱵᱽᱡᱤ ᱠᱚᱜᱮ ᱟᱨ ᱥᱤᱡᱤᱱ ᱨᱮ ᱢᱤᱫ ᱫᱷᱟᱣ ᱦᱩᱲᱩ ᱾
ᱦᱩᱸ ᱦᱩᱸ ᱾
ᱦᱳᱭ ᱾
ᱟᱯᱮ ᱥᱮᱫ ᱦᱚᱸ ᱦᱩᱲᱩ ᱫᱚ ᱢᱤᱫ ᱫᱷᱟᱣ ᱜᱮ ᱠᱚ ᱪᱟᱥᱟ ᱾
ᱦᱳᱭ ᱾
ᱟᱪᱪᱷᱟ ᱦᱮᱸ ᱛᱟᱨᱟ ᱩᱱᱠᱩ ᱞᱤᱧ ᱟᱸᱡᱚᱢ ᱵᱟᱲᱟ ᱟᱠᱟᱫ ᱠᱚᱣᱟ ᱥᱮ ᱵᱟᱝᱟ ᱾ ᱵᱟᱨ ᱡᱮᱠᱷᱟ ᱠᱚ ᱪᱟᱥᱟ᱾
ᱦᱳᱭ ᱵᱟᱨ ᱡᱮᱠᱷᱟ ᱠᱚ ᱪᱟᱥᱟ, ᱟᱞᱮ ᱥᱮᱫ ᱫᱚ ᱢᱟᱱᱮ ᱳᱭ ᱥᱮ ᱢᱟᱱᱮ ᱥᱤᱡᱤᱱ ᱨᱮ ᱢᱤᱫ ᱫᱷᱟᱣ ᱜᱮ᱾
ᱦᱮᱸ᱾
ᱦᱩᱸ
ᱫᱟᱜ ᱠᱚ ᱵᱟᱝ ᱠᱟᱛᱮ
ᱦᱳᱭ ᱦᱳᱭ ᱫᱟᱜ ᱠᱚ ᱵᱟᱭ ᱧᱟᱢᱚᱜᱼᱟ ᱛᱚ,
ᱦᱩ ᱥᱮᱨᱢᱟ ᱡᱟᱹᱲᱤ ᱵᱷᱚᱨ ᱥᱟ ᱡᱟᱦᱟᱸ ᱞᱟᱹᱭ ᱠᱷᱟᱱ ᱦᱮᱸ ᱛᱚ᱾
ᱚᱝᱠᱟ ᱥᱩᱡᱩᱜᱽ ᱥᱩᱵᱤᱫᱷᱟ ᱛᱚ ᱵᱟᱹᱱᱩᱜ-ᱟ ᱥᱮ᱾
ᱦᱮᱸ ᱦᱮᱸ᱾
ᱦᱳᱭ᱾ ᱟᱯᱮ ᱥᱮᱫ ᱫᱚ ᱪᱮᱫ ᱞᱮᱠᱟ ᱵᱟᱭᱨᱮ ᱥᱮᱫ ᱵᱟᱭᱨᱮ ᱥᱮᱫ ᱢᱟᱱᱮ ᱵᱟᱨ ᱫᱷᱟᱣ ᱥᱮᱫ ᱢᱤᱫ ᱫᱷᱟᱣ ᱜᱮ?
ᱟᱯᱮ ᱥᱮᱫ ᱫᱚ ᱵᱟ
ᱢᱤᱫ ᱡᱮᱠᱷᱟ ᱜᱮ ᱟᱞᱮ ᱥᱮᱱ ᱦᱚᱸ ᱢᱤᱫ ᱡᱮᱠᱷᱟ ᱜᱮᱛᱚ, ᱢᱮᱱᱟᱜ ᱠᱚᱣᱟ ᱟᱞᱮ ᱚᱱᱠᱟ ᱥᱩᱨ ᱥᱩᱯᱩᱨ ᱢᱟᱱᱮ ᱡᱟᱦᱟᱸ ᱟᱞᱮ ᱥᱩᱨ ᱠᱚᱨᱮ ᱚᱱᱠᱟ ᱡᱮᱞᱟ ᱠᱚ ᱢᱮᱱᱟᱜ ᱠᱟᱜ ᱛᱚ ᱚᱱᱟ ᱠᱚᱨᱮ ᱫᱚᱠᱚ ᱞᱟᱹᱭ ᱜᱮᱭᱟ ᱠᱤ ᱵᱟᱨ ᱡᱮᱠᱷᱟ ᱠᱚ ᱪᱟᱥᱟ ᱦᱟᱭ ᱛᱚ ᱟᱠᱚ ᱥᱮᱫ ᱫᱚ ᱜᱟᱰᱟ ᱠᱚ ᱢᱮᱱᱟᱜ ᱠᱟᱫᱟ ᱚᱱᱟᱛᱮ᱾
ᱦᱳᱭ᱾
ᱦᱩᱸ᱾ ᱜᱟᱰᱟ ᱫᱟᱜ ᱠᱚᱛᱮ ᱱᱟᱸᱜ ᱪᱟᱥ ᱦᱩᱭᱩᱜᱼᱟ ᱚᱱᱠᱟ ᱦᱮᱸ᱾
ᱛᱟᱦᱮᱸ ᱞᱮᱠᱷᱟᱡ ᱫᱚ ᱱᱟᱯᱟᱭ ᱠᱟᱛᱷᱟ ᱜᱮᱛᱚ ᱫᱟᱜ ᱢᱟᱱᱮ ᱥᱩᱨ ᱨᱮ ᱱᱟᱹᱲᱤ ᱠᱚ ᱛᱟᱦᱮᱸᱱᱟ
ᱦᱮᱸ ᱦᱮᱸ᱾
ᱱᱟᱹᱭ ᱠᱚ᱾
ᱟᱞᱮ ᱱᱚᱸᱰᱮ ᱫᱚ ᱢᱟᱱᱮ ᱟᱞᱮ ᱥᱮᱫ ᱫᱚ ᱟᱞᱮ ᱫᱤᱥᱚᱢ ᱠᱟᱹᱴᱤᱡ ᱥᱟᱺᱜᱤᱱ ᱜᱮᱭᱟ ᱜᱟᱰᱟ ᱫᱚ᱾
ᱦᱮᱸᱥᱮ ᱦᱩᱸ ᱦᱩᱸ ᱟᱞᱮ ᱦᱚᱸ ᱚᱱᱠᱟ ᱜᱮ ᱜᱟᱰᱟ ᱢᱮᱱᱟᱜ ᱜᱮᱭᱟ ᱫᱚ ᱥᱟᱺᱜᱤ ᱥᱩᱨ ᱨᱮᱫᱚ ᱵᱟᱹᱱᱩᱜ ᱠᱟᱫᱟ᱾
ᱦᱳᱭ᱾
ᱦᱮᱸ ᱛᱚ᱾
ᱚᱱᱟ ᱠᱷᱟᱛᱤᱨ ᱜᱮ ᱢᱤᱫ ᱡᱟᱠᱷᱟ ᱜᱮ ᱥᱤᱡᱤᱱ ᱨᱮ᱾
ᱦᱮᱸ ᱦᱮᱸ᱾
ᱦᱳᱭ᱾ ᱟᱯᱮ ᱥᱮᱫ ᱫᱚ ᱥᱚᱵᱡᱤ ᱠᱚ ᱨᱚᱦᱚᱭ ᱵᱟᱲᱟᱭ ᱜᱮᱭᱟ ᱥᱮ ᱵᱟᱝ?
ᱦᱮᱸ ᱨᱚᱦᱚᱭ ᱜᱮᱭᱟ ᱠᱚ᱾
ᱳ᱾ ᱟᱯᱮ ᱟᱯᱮ ᱯᱮ ᱨᱚᱦᱚᱭ ᱜᱮᱭᱟ ᱥᱮ ᱵᱟᱝ?
ᱟᱞᱮ ᱵᱟᱝ ᱟᱞᱮ ᱫᱚ ᱦᱮᱸ ᱤᱱᱠᱟᱹ ᱚᱲᱟᱜ ᱨᱮ ᱞᱟᱹᱜᱤᱱᱫ᱾
ᱦᱳᱭ ᱚᱱᱠᱟ ᱜᱮ᱾
ᱦᱩᱹ᱾
ᱚᱲᱟᱜ ᱞᱟᱹᱜᱤᱫ?
ᱚᱲᱟᱜ ᱠᱚᱨᱮ ᱡᱚᱢ ᱞᱟᱹᱜᱤᱱ ᱠᱚ ᱤᱱᱠᱟᱹ ᱠᱚᱢ ᱠᱚᱢ᱾ ᱨᱚᱦᱚᱭ ᱵᱟᱲᱟ ᱦᱩᱭᱩᱜᱼᱟ᱾
ᱢᱟᱱᱮ ᱠᱤᱨᱤᱧ ᱠᱟᱛᱮᱜ ᱡᱚᱢ ᱫᱚ ᱵᱟᱝ?
ᱦᱮᱸ᱾
ᱟᱫᱷᱚ ᱚᱲᱟᱜ ᱠᱚᱨᱮ ᱜᱮ ᱪᱟᱥᱵᱟᱥ ᱛᱚ ᱚᱱᱟ ᱫᱚ ᱱᱟᱯᱟᱭ ᱠᱟᱛᱷᱟ ᱠᱟᱱ ᱜᱮᱭᱟ ᱟᱞᱮ ᱦᱚᱸ ᱚᱱᱠᱟᱜᱮ᱾
ᱦᱩᱸ ᱦᱚ᱾
ᱯᱟᱲᱦᱟᱜ ᱠᱚ ᱛᱤᱱᱟᱹᱜ ᱥᱟᱺᱜᱤᱧᱟ?
ᱯᱟᱲᱦᱟᱜ ᱠᱚᱫᱚ, ᱯᱟᱲᱦᱟᱜ ᱠᱚᱫᱚ ᱦᱟᱜ ᱪᱟᱹᱞᱩᱣᱟ ᱟᱠᱟᱱ ᱜᱮᱭᱟ᱾
ᱚ᱾
ᱦᱚᱭ᱾
ᱛᱟᱥᱨᱮ ᱢᱟᱱᱮ ᱡᱟᱦᱟᱱᱟᱜ ᱯᱟᱴ ᱴᱟᱭᱤᱢ ᱡᱚᱵ ᱠᱚᱢ ᱠᱚᱭᱟᱣ ᱜᱮᱭᱟ ᱥᱮ ᱪᱮᱫ?
ᱟᱯᱟᱨᱴ ᱴᱟᱭᱤᱢ ᱠᱚᱫᱚ ᱦᱟᱸᱜ ᱵᱟᱹᱞᱤᱧ ᱠᱚᱨᱟᱣᱮᱜ ᱱᱟᱦᱟᱸᱜ ᱠᱚᱨᱟᱣ ᱚᱱᱠᱟ᱾ ᱦᱮᱸ᱾
ᱛᱟᱞᱦᱮ ᱱᱮᱥ ᱫᱚ ᱢᱟᱱᱮ ᱠᱚᱞᱮᱡᱽ ᱨᱮᱥᱮ ᱪᱮᱫ ᱞᱮᱠᱟ?
ᱦᱮᱸ ᱜᱨᱟᱡᱩᱭᱮᱥᱚᱱ ᱱᱟᱦᱟᱜ ᱪᱟᱹᱞᱩᱣ ᱟᱠᱟᱱᱟ᱾
ᱜᱨᱮᱡᱩᱭᱮᱥᱚᱱ ᱪᱮᱫ ᱥᱮᱠᱮᱱᱰ ᱤᱭᱟᱨ ᱥᱮ ᱴᱷᱟᱨᱰ ᱤᱭᱟᱨ ᱥᱮ
ᱦᱟᱸᱢ ᱥᱮᱠᱮᱱᱰ ᱤᱭᱟᱨ ᱨᱮ ᱱᱟᱦᱟᱜ ᱢᱤᱫᱴᱤᱡ ᱥᱮᱢᱤᱥᱴᱟᱨ ᱢᱮᱱᱟᱜ ᱟᱠᱟᱫ ᱛᱚ ᱤᱱᱟᱹ ᱱᱟᱦᱟᱜ ᱪᱟᱵᱟ ᱞᱮᱱ ᱠᱷᱟᱱ ᱱᱟᱦᱟᱜ ᱛᱷᱟᱨᱰ ᱤᱭᱟᱨ ᱨᱮ ᱱᱟᱦᱟᱜ
ᱚ ᱢᱟᱱᱮ ᱯᱷᱳᱨ ᱥᱮᱢᱤᱥᱴᱟᱨ ᱪᱟᱞᱟᱜ ᱠᱟᱱᱟ᱾
ᱦᱮᱸ ᱦᱮᱸ ᱯᱷᱳᱥ ᱥᱮᱢᱤᱥᱴᱟᱨ ᱪᱟᱞᱟᱜ ᱠᱟᱱᱟ᱾
ᱚ᱾
ᱟᱨ ᱠᱚᱞᱮᱡᱽ ᱢᱟᱱᱮ ᱟᱯᱮ ᱪᱮᱫ ᱠᱷᱚᱡ ᱫᱚ ᱢᱟᱱᱮ ᱟᱯᱮ ᱚᱲᱟᱜ ᱠᱷᱚᱡ ᱛᱤᱱᱟᱹᱜ ᱰᱤᱥᱴᱮᱱᱥ ᱛᱤᱱᱟᱹᱜ ᱥᱟᱜᱤᱧ?
ᱚᱲᱟᱜ ᱠᱷᱚᱱ ᱰᱤᱥᱴᱮᱱᱥ ᱨᱮ ᱢᱮᱱᱟᱜ ᱟᱠᱟ ᱤᱱᱟᱹᱢ ᱯᱚᱱᱫᱽᱨᱚ-ᱵᱤᱥ ᱠᱤᱞᱳᱢᱤᱴᱟᱨ ᱦᱩᱭ ᱜᱚᱫᱚᱜ-ᱟᱛᱚ ᱚᱸᱰᱮ ᱫᱚ ᱩᱸᱢ ᱢᱟᱲᱟᱝᱞᱤᱧ ᱯᱟᱲᱦᱟᱜ ᱠᱟᱱ ᱛᱟᱦᱮᱱᱚ᱾ ᱱᱤᱛᱚᱜ ᱫᱚ ᱱᱟᱛᱮ ᱟᱹᱰᱤ ᱥᱟᱺᱜᱤᱧ ᱫᱷᱟᱨᱟ ᱥᱮᱫᱞᱤᱧ ᱦᱮᱡ ᱟᱠᱟᱱᱟ᱾ ᱱᱤᱛᱚᱜ ᱱᱟᱦᱟᱜ ᱢᱮᱱᱟᱜ ᱞᱤᱧᱟᱹ ᱚᱲᱟᱜ ᱠᱷᱚᱱ ᱫᱚ ᱦᱟᱸᱜ
ᱚᱲᱟᱜ ᱠᱷᱚᱱ ᱫᱚ ᱟᱨᱚ ᱢᱟᱱᱮ ᱥᱟᱺᱜᱤᱧ ᱜᱮᱭᱟ ᱛᱚ ᱚᱥᱩᱵᱤᱫᱟ ᱦᱚᱸ ᱚᱥᱩᱵᱤᱫᱟ ᱢᱟᱱᱮ ᱦᱮᱡ ᱥᱮᱱ ᱫᱚ ᱨᱮᱜᱩᱞᱟᱨ ᱫᱚ᱾
ᱦᱩᱸ᱾ ᱢᱮᱱᱟᱜ ᱠᱟᱫᱟ ᱦᱟᱸᱜ ᱚᱱᱠᱟ ᱜᱟᱹᱰᱤ ᱠᱚ ᱡᱟᱦᱟᱸ ᱵᱟᱥ ᱠᱚ, ᱴᱨᱮᱱ ᱠᱚ, ᱚᱱᱟ ᱠᱚᱛᱮ ᱦᱤᱡᱩᱜ ᱥᱮᱱᱚᱜ ᱦᱩᱭᱩᱜ ᱠᱟᱱᱟ᱾
ᱚ᱾
ᱦᱮᱸ᱾
ᱪᱮᱫ ᱥᱟᱵᱡᱮᱠᱴ ᱛᱮ ᱢᱟᱱᱮ ᱚᱱᱟᱨᱥ ᱮᱢ ᱠᱚᱨᱟᱣᱫᱟ?
ᱡᱟᱦᱟᱸ ᱟᱵᱚ ᱪᱤᱠᱤ ᱛᱮᱜᱮ ᱱᱟᱦᱟᱜ᱾
ᱚᱻ᱾
ᱦᱮᱸ ᱦᱚᱸ᱾
ᱚ᱾
ᱱᱟᱯᱟᱭ ᱠᱟᱛᱷᱟ ᱛᱟᱦᱚᱞᱮ ᱛᱚ᱾
ᱦᱩᱸ᱾
ᱛᱟᱯᱚᱨ ᱱᱤᱛᱚᱜ ᱛᱟᱦᱚᱞᱮ ᱢᱟᱱᱮ ᱵᱟᱦᱨᱮ ᱨᱮ ᱢᱮᱱᱟᱢᱟ ᱥᱮ ᱚᱲᱟᱜ ᱠᱚᱨᱮ ᱜᱮ?
ᱦᱚᱸ ᱵᱟᱦᱨᱮ ᱨᱮᱜᱮ ᱤᱧ ᱫᱚ ᱾
ᱩᱸ ᱛᱟᱦᱚᱞᱮ ᱦᱩᱞ ᱢᱟᱦᱟ, ᱪᱮᱫ ᱞᱮᱠᱟ ᱦᱩᱭᱮᱱ ᱛᱟᱯᱮᱭᱟ?
ᱦᱩᱞ ᱢᱟᱦᱟ, ᱦᱩᱞ ᱢᱟᱦᱟ ᱨᱮᱢᱟ ᱚᱲᱟᱜ ᱨᱮ ᱵᱟᱝ ᱛᱟᱦᱮᱸ ᱠᱟᱱᱟᱹᱧ ᱥᱮ, ᱮᱱᱠᱷᱟᱱ ᱢᱟ ᱵᱟᱹᱧ ᱵᱟᱲᱟᱭ ᱠᱟᱱᱟ᱾ ᱪᱮᱫ ᱞᱮᱠᱟ ᱦᱩᱭ ᱠᱟᱱᱟ᱾ ᱢᱮᱱᱛᱮ ᱦᱩᱸ ᱦᱩᱸ ᱾
ᱠᱚᱞᱮᱡᱽ ᱠᱚᱨᱮ ᱦᱚᱛ ᱠᱚ ᱢᱟᱱᱟᱭ ᱜᱮᱭᱟ᱾ ᱛᱚ ᱦᱩᱞ ᱢᱟᱦᱟ ᱠᱚ?
ᱦᱩᱸ ᱠᱚᱞᱮᱡᱽ ᱨᱮᱦᱚᱸ ᱠᱚ ᱢᱟᱱᱟᱣ ᱜᱮᱭᱟ᱾ ᱠᱚ ᱟᱞᱮ ᱴᱷᱮᱱ ᱢᱟ ᱵᱟᱝ ᱠᱚ ᱢᱟᱱᱟᱣ ᱞᱮᱜᱼᱟ?
ᱚ
ᱦᱩᱸ
ᱢᱟᱱᱮ ᱱᱤᱭᱟᱹᱯᱟᱥᱮᱨ ᱨᱮᱱᱟᱜ ᱢᱟᱱᱮ, ᱱᱤᱭᱟᱹᱴᱟᱜ ᱵᱚᱪᱷᱚᱨ ᱨᱮᱜᱮ ᱥᱮ ᱪᱮᱫ ᱞᱮᱠᱟ? ᱥᱮ ᱞᱟᱦᱟ ᱛᱮ-ᱦᱚᱸ ᱦᱩᱭ ᱵᱟᱲᱟ ᱟᱠᱟᱱᱟ᱾ ᱥᱮ ᱞᱟᱦᱟᱛᱮ ᱵᱟᱝ?
ᱞᱟᱦᱟᱛᱮ ᱫᱚ ᱵᱟᱝ, ᱵᱟᱝ ᱦᱩᱭ ᱵᱟᱲᱟ ᱟᱠᱟᱱ ᱜᱮᱭᱟ᱾ ᱞᱟᱦᱟ ᱛᱮ ᱦᱚᱸ ᱾
ᱚ
ᱦᱩᱸ
ᱟᱞᱮ ᱥᱮᱫ ᱫᱚ ᱦᱳᱭ ᱜᱮᱭᱟ ᱾ ᱠᱚᱞᱮᱡᱽ ᱠᱚᱨᱮ ᱢᱟᱱᱟᱣ ᱠᱚᱼᱫᱚ ᱾
ᱦᱮᱸᱛᱚ ᱟᱞᱮ ᱡᱟᱦᱟᱸ ᱱᱚᱰᱮᱟᱸ ᱟᱹᱞᱤᱧ ᱞᱤᱧ ᱯᱟᱲᱦᱟᱜ ᱠᱟᱱᱟ᱾ ᱱᱚᱣᱟ ᱠᱚᱞᱮᱡᱽ ᱦᱩᱸ ᱟᱥᱮ ᱯᱟᱥᱮ ᱠᱚᱨᱮ ᱫᱚ ᱱᱟᱜ, ᱟᱵᱚ ᱥᱟᱱᱛᱟᱲ ᱦᱚᱲ ᱫᱚ ᱱᱟᱜ ᱵᱟᱹᱱᱩᱜ ᱟᱠᱟᱫ ᱠᱚᱣᱟ ᱾ ᱡᱟᱦᱟᱱᱟᱜ ᱵᱟᱨᱦᱮ ᱥᱮᱫ ᱠᱷᱚᱱ ᱥᱟᱺᱜᱤᱧ ᱼ ᱥᱟᱺᱜᱤᱧ ᱠᱷᱚᱱ ᱦᱮᱡ ᱠᱟᱛᱮᱜ ᱜᱮ, ᱱᱟᱦ ᱱᱚᱰᱮ ᱢᱮᱱᱟᱜ ᱠᱚᱣᱟ ᱾ᱤᱱᱠᱩᱜᱮ ᱱᱟᱦ ᱥᱟᱱᱛᱟᱲ ᱡᱟᱦᱟᱸ ᱚᱞᱚᱜ ᱯᱚ ᱤᱱᱠᱩ ᱠᱚᱜᱮ ᱟᱨ ᱡᱟᱦᱟᱸᱟᱱ᱾ ᱥᱩᱨ ᱠᱚᱨᱮ ᱫᱚ ᱱᱟᱜ ᱵᱟᱹᱱᱩᱜ ᱠᱚᱣᱟ ᱚᱱᱠᱟ ᱫᱚ ᱾
ᱚ
ᱦᱩᱸ ᱦᱮᱸ
ᱞᱟᱸᱭᱮᱟ ᱯᱟᱪᱷᱮ ᱚᱱᱟ ᱠᱷᱟᱛᱤᱨ ᱵᱟᱝ ᱦᱩᱭᱩᱼᱜ ᱜᱮᱭᱟ ᱾
ᱦᱩᱸ
ᱛᱟᱦᱚᱞᱮ ᱦᱩᱞ ᱢᱟᱦᱟ ᱫᱚ ᱱᱤᱭᱟᱹ ᱵᱟᱨ ᱫᱚ ᱵᱟᱵᱮᱱ ᱧᱮᱞ ᱠᱟᱜ?
ᱵᱟᱝ ᱾
ᱚ
ᱦᱩᱸ
ᱚᱱᱟ ᱥᱚᱨᱦᱟᱭ ᱠᱚᱨᱮ ᱵᱮᱱ, ᱥᱮᱱᱚᱜ ᱜᱮᱭᱟ ᱥᱮ ᱵᱟᱝ ᱚᱲᱟᱜ ᱠᱚ?
ᱦ ᱥᱚᱨᱚᱦᱟᱭ ᱠᱚᱨᱮ ᱦᱚᱸ, ᱵᱟᱹᱞᱤᱧ ᱥᱮᱱ ᱟᱠᱟᱱᱟ ᱢᱟᱲᱟᱝ ᱦᱚᱸ ᱚᱱᱠᱟ, ᱥᱚᱨᱦᱟᱭ ᱥᱮᱴᱮᱨᱚᱜ ᱼᱥᱮᱴᱮᱨᱚᱜ ᱢᱟ ᱛᱟᱹᱟᱞᱤᱧ ᱵᱤᱱᱤᱰ ᱠᱚ ᱛᱟᱦᱮᱸ ᱠᱚᱜ ᱠᱟᱱᱟ ᱾ᱵᱟᱹᱞᱤᱧ ᱥᱮᱱ ᱵᱟᱲᱟ ᱠᱟᱜ ᱱᱟᱜ
ᱚ
ᱦᱩᱸ
ᱪᱮᱫ ᱞᱮᱠᱟ ᱦᱩᱭᱩᱜ ᱜᱮᱭ-ᱟ ᱾ᱟᱵᱮᱱ ᱥᱮᱫ?
ᱟ ᱥᱚᱨᱦᱟᱭ ᱵᱟᱝ?
ᱦᱩᱸ
ᱤᱭᱟᱹ ᱵᱟᱹᱧ ᱧᱮᱞ ᱵᱟᱲᱟ ᱟᱠᱟᱫ ᱛᱤᱥ ᱦᱚᱸ ᱵᱟ ᱠᱷᱟᱹᱞᱤ ᱛᱤᱥ ᱦᱚᱸ ᱢᱟᱱᱮ, ᱱᱤᱛᱚᱜ ᱱᱤᱱᱟᱹᱜ ᱢᱟᱨᱟᱝ ᱼᱮᱱ ᱨᱮᱦᱚᱸᱧ ᱥᱚᱨᱦᱟᱭ ᱫᱚ ᱱᱟᱸᱜ ᱟᱣᱨᱤᱧ ᱱᱟᱜᱼ ᱤᱧ ᱥᱚᱨᱦᱟᱭ ᱨᱮᱫᱚ ᱥᱚᱨᱦᱟᱭ ᱯᱚᱨᱚᱵᱽ ᱠᱚᱨᱮ ᱫᱚ, ᱵᱟᱹᱧ ᱥᱮᱞᱮᱫ ᱵᱟᱲᱟ ᱟᱠᱟᱱ ᱜᱮᱭᱟ ᱾ᱱᱟᱜ
ᱚ ᱵᱟᱦᱟ ᱠᱚᱨᱮ?
ᱵᱟᱦᱟ ᱠᱚᱨᱮ ᱦᱚᱸ ᱵᱟᱝ ᱟ ᱾ᱚᱱᱮ ᱪᱮᱫ ᱵᱟᱦᱨᱮ ᱨᱮᱜᱮᱧ ᱛᱟᱦᱮᱭᱮᱱᱟ ᱥᱮ
ᱳᱳ
ᱚᱸ
ᱢᱟᱱᱮ ᱥᱚᱨᱦᱟᱭ ᱠᱚ ᱵᱟᱦᱟ ᱠᱚ ᱡᱚᱛᱚ ᱜᱮ ᱦᱩᱭᱩᱜᱼᱟ ᱢᱟᱜ ᱢᱚᱬᱮ ᱠᱚ?
ᱦᱟᱸ ᱢᱟᱜ ᱢᱚᱬᱮ ᱠᱚ ᱦᱩᱭᱩᱜ ᱜᱮᱭᱟ ᱡᱚᱛᱚᱱᱟᱜ ᱜᱮ ᱾
ᱧᱮᱞᱜᱮ ᱵᱟᱵᱤᱧ ᱧᱮᱞ ᱟᱠᱟᱜᱼᱟ ᱾
ᱵᱟᱹᱞᱤᱧ ᱧᱮᱞ ᱠᱟᱱᱟ ᱢᱟᱜ ᱢᱚᱬᱮ ᱠᱚ ᱫᱚ ᱦᱟᱜ ᱞᱤᱧ ᱛᱟᱦᱮᱸ ᱠᱟᱱᱟᱱ ᱜᱮᱭᱟ ᱛᱟᱯᱚᱨᱮ,
ᱵᱟᱦᱟ ᱵᱚᱸᱜᱟ ᱠᱚ, ᱟᱹᱞᱤᱧ ᱢᱟ ᱡᱚᱛᱚ ᱫᱷᱟᱨᱟ ᱡᱚᱛᱚ ᱢᱮᱱ ᱞᱮᱠᱷᱟᱱ ᱡᱚᱛᱚᱢᱻ ᱥᱮᱨᱢᱟ ᱜᱮ ᱦᱮᱱᱟᱜ, ᱚᱱᱟ ᱵᱟᱦᱟ ᱵᱚᱸᱜᱟ ᱠᱚ ᱥᱚᱨᱦᱟᱭ ᱚᱠᱛᱚ ᱠᱚᱢᱟ ᱟᱞᱤᱭᱟᱢ ᱵᱤᱱᱤᱰ ᱠᱚ ᱛᱟᱦᱮᱸ ᱠᱚᱜᱼᱟ ᱮᱱᱠᱷᱟᱱ ᱢᱟ ᱛᱟᱯᱚᱨᱮ, ᱵᱟᱝ ᱪᱟᱞᱟᱜ ᱥᱟᱨᱱᱟᱦᱟ ᱢᱤᱫᱴᱤᱡ ᱚᱸᱰᱮ ᱾ ᱪᱟᱞᱟᱜ ᱟᱢ ᱚᱸᱰᱮ ᱢᱚᱱᱮ ᱠᱚ ᱦᱟᱱᱛᱮ ᱱᱟᱛᱮ ᱪᱟᱵᱟᱜᱼᱟᱥᱮ ᱨᱟᱹᱥᱠᱟᱹ ᱠᱚᱛᱮ ᱾ ᱚᱞᱚᱜ ᱥᱮᱱᱟᱜ ᱢᱚᱱᱮ ᱵᱟᱝ ᱪᱟᱞᱟᱜ ᱾ ᱟᱫᱚ ᱱᱟᱜ ᱚᱱᱟ ᱛᱮᱜᱮ ᱵᱟᱹᱞᱤᱧ ᱥᱮᱱ ᱠᱟᱛᱮ ᱵᱟᱹᱞᱤᱧ ᱮᱴᱮᱱ ᱵᱟᱲᱟ ᱠᱟᱜᱼᱟ ᱚᱝᱠᱟ ᱾
ᱢᱟᱜ ᱢᱚᱬᱮ ᱠᱚᱫᱚ ᱵᱚᱱ ᱧᱮᱞ ᱵᱟᱲᱟ ᱠᱟᱜ ᱜᱮᱭᱟ?
ᱦᱮᱸ ᱢᱟᱲᱟᱝ ᱱᱟᱦᱟᱜ ᱦᱩᱰᱤᱧ ᱫᱷᱟᱨᱟ ᱨᱮᱜᱮ ᱛᱟᱨᱯᱚᱨᱮ ᱠᱚᱞᱮᱡᱽ ᱯᱟᱲᱦᱟᱣ ᱯᱚᱲᱮ ᱫᱚ ᱱᱟᱦᱟᱜ ᱟᱨᱫᱚ ᱱᱟᱜ ᱵᱟᱝᱟ ᱢᱟᱜ ᱢᱚᱬᱮ ᱠᱚᱦᱚᱸ ᱾
ᱟᱫᱚ ᱚᱝᱠᱟ ᱛᱟᱦᱮ ᱞᱮᱠᱷᱟᱡ ᱫᱚ ᱢᱟᱱ ᱴᱮᱱᱴ ᱦᱚᱸ ᱵᱟᱢ ᱫᱟᱲᱮᱜᱼᱟᱢ ᱾
ᱦᱮᱸ ᱾ ᱟᱫᱚ ᱦᱟᱸᱜ ᱡᱟᱦᱟᱸ ᱱᱤᱛᱚᱜ ᱢᱟ ᱚᱨᱪᱤᱠᱤ ᱛᱮᱞᱤ ᱯᱟᱲᱦᱟᱜ ᱠᱟᱱᱟ ᱥᱮ ᱛᱟᱨᱯᱚᱨᱮ ᱯᱚᱛᱚᱵ ᱠᱚᱱᱟ ᱡᱟᱦᱟᱸ ᱞᱤᱧ ᱯᱟᱲᱦᱟᱣ ᱵᱟᱲᱟ ᱤᱱᱟᱹ ᱠᱚᱜᱮ ᱱᱟᱜ ᱞᱤᱧ ᱵᱟᱰᱟᱭᱟ ᱵᱟᱝᱟ ᱱᱚᱝᱠᱟ ᱦᱩᱭᱩᱜᱼᱟ ᱢᱮᱱᱛᱮ ᱾
ᱚ ᱦᱳᱭ ᱦᱳᱭ ᱜᱮᱭᱟ ᱾
ᱦᱮᱸ ᱫᱚᱱ ᱢᱟᱱᱮ ᱪᱮᱫ ᱠᱚᱣᱟ ᱱᱤᱡᱮ ᱢᱮᱫ ᱛᱮᱫᱚ ᱦᱟᱜ ᱵᱟᱹᱞᱤᱧ ᱧᱮᱞ ᱠᱟᱜᱼᱟ ᱾ ᱯᱚᱛᱚᱵ ᱠᱚᱨᱮ ᱯᱟᱲᱦᱟᱣ ᱛᱮᱜᱮ ᱱᱟᱜ ᱡᱟᱦᱟᱸ ᱞᱤᱧ ᱵᱟᱰᱟᱭ ᱠᱟᱜ ᱾
ᱦᱳᱭ ᱦᱳᱭ ᱾
ᱟᱫᱚ ᱛᱟ ᱥᱚᱢᱚᱭ ᱫᱚ ᱢᱮᱱᱟᱜ ᱜᱮᱭᱟ ᱛᱚ ᱦᱮᱞ ᱞᱟᱹᱜᱤᱫ ᱫᱚ ᱾
ᱦᱮᱸ ᱧᱮᱞ ᱞᱟᱹᱜᱤᱫ ᱚᱠᱛᱚ ᱦᱟᱱᱟ ᱢᱮᱱᱟᱜ ᱟᱠᱟᱫ ᱜᱮ ᱾
ᱦᱳᱭ ᱾
ᱴᱟᱭᱤᱢ ᱦᱚᱸ ᱦᱩᱭ ᱦᱮᱡᱱᱟ ᱾
ᱦᱳᱭ ᱛᱚ ᱛᱟᱦᱟᱞᱮ ᱡᱚᱦᱟᱨ ᱜᱤ ᱴᱟᱭᱤᱢ ᱦᱮ ᱦᱩᱭ ᱱᱟ ᱦᱳᱭ ᱾